ᱦᱮᱞᱳ ᱦᱮᱸ ᱡᱚᱦᱟᱨ ᱜᱮ ᱦᱮᱸ ᱫᱩᱲᱩᱵ ᱠᱟᱱᱟᱧ ᱤᱧ ᱫᱚ᱾ ᱟᱢ ᱫᱚ?
ᱤᱧᱦᱩᱧ ᱫᱩᱲᱩᱵ ᱠᱟᱱᱟ᱾
ᱚ ᱫᱟᱠᱟ ᱠᱚᱫᱚᱢ ᱡᱚᱢ ᱠᱮᱫᱟ?
ᱦᱮᱸ ᱡᱚᱢ ᱠᱟᱹᱫᱤᱧ, ᱟᱢ ᱫᱚ?
ᱤᱧᱦᱚ ᱠᱟᱹᱴᱤᱡ ᱢᱟᱲᱟᱝ ᱜᱤᱧ ᱡᱚᱢ ᱠᱟᱫᱟ᱾
ᱪᱮᱠᱟ ᱢᱮᱱᱟᱜ ᱢᱮᱭᱟ ᱛᱟᱦᱚᱞᱮ?
ᱤᱧ ᱫᱚ ᱱᱤᱛ ᱱᱤᱭᱟᱹ ᱜᱷᱟᱹᱲᱤᱡ ᱫᱚ ᱱᱟᱯᱟᱭ ᱜᱤᱭᱟᱹᱧ ᱾ᱟᱢᱜᱮ ᱪᱮᱫᱠᱟ?
ᱤᱧ ᱜᱮᱧ ᱨᱩᱣᱟᱹ ᱵᱟᱲᱟᱜ ᱠᱟᱱᱟ ᱢᱟᱫᱟ ᱵᱟᱲᱟᱜ ᱠᱟᱱᱤᱧ᱾
ᱚ, ᱨᱟᱱ ᱠᱚᱫᱚᱢ ᱟᱹᱜᱩ ᱠᱟᱫᱟ?
ᱦᱮᱸ ᱟᱹᱜᱩ ᱠᱟᱜ-ᱟᱧ᱾
ᱚ ᱟᱨ ᱚᱲᱟᱜ ᱦᱚᱲ ᱠᱚᱫᱚ ᱪᱮᱫ ᱞᱮᱠᱟ ᱢᱮᱱᱟᱜ ᱠᱚᱣᱟ ᱱᱟᱯᱟᱭ ᱜᱮ?
ᱦᱮᱸ ᱱᱟᱯᱟᱭ ᱜᱮ ᱢᱮᱱᱟᱜ ᱠᱚᱣᱟ ᱡᱷᱚᱛᱚ ᱾ ᱟᱯᱮ ᱫᱚ?
ᱟᱞᱮ ᱦᱚᱸ ᱱᱟᱯᱟᱭ ᱜᱮᱭᱟ ᱠᱚ ᱾
ᱚ ᱾
ᱟᱨ ᱪᱟᱥ ᱠᱟᱹᱢᱤ ᱫᱚ ᱛᱤᱱᱟᱹᱜ ᱞᱟᱦᱟ ᱠᱟᱫᱟ ᱯᱮ?
ᱟᱣᱨᱤ ᱞᱟᱦᱟᱜ-ᱟ ᱛᱚᱞᱟ ᱟᱹᱣᱨᱤ ᱦᱟᱨᱟᱜ ᱛᱟᱞᱮᱭᱟ ᱾
ᱚᱻ ᱟᱹᱣᱨᱤ ᱦᱟᱨᱟᱜ-ᱟ?
ᱟᱹᱣᱨᱤ ᱾
ᱚᱻ ᱛᱤᱥ ᱠᱷᱚᱱ ᱛᱟᱦᱚᱞᱮ ᱯᱮ ᱨᱚᱦᱚᱭᱟ?
ᱮ ᱦᱟᱸᱜ ᱳᱭ ᱠᱩᱲᱤ ᱯᱚᱸᱪᱤᱥ ᱫᱤᱱ ᱯᱚᱨᱮ ᱦᱚᱭᱛᱚ ᱾
ᱚᱻ ᱟᱹᱰᱤ ᱫᱮᱨᱤᱜ ᱠᱟᱱᱟ ᱛᱚ ᱾
ᱦᱮᱸ ᱫᱮᱨᱤᱜ ᱠᱟᱱᱟ ᱟᱫᱚ ᱪᱤᱠᱟᱹᱭᱟᱢ ᱾
ᱦᱮᱸ ᱛᱟᱭᱚᱢ ᱛᱮᱯᱮ ᱛᱟᱭᱚᱢ ᱛᱮᱯᱮ ᱛᱚᱞᱟ ᱠᱟᱫᱟ ᱾
ᱦᱳᱭ ᱛᱟᱭᱚᱢ ᱛᱮᱜᱮ ᱞᱮ ᱛᱚᱞᱟ ᱟᱠᱟᱫᱟ ᱾
ᱚ ᱾
ᱛᱚᱞᱟ ᱟᱹᱣᱨᱤ ᱦᱟᱨᱟᱜ-ᱟ ᱾
ᱦᱩᱸ ᱾ ᱟᱞᱮ ᱫᱚ ᱨᱚᱦᱚᱭ ᱞᱮ ᱮᱦᱚᱵ ᱠᱟᱫᱟ ᱟᱨ ᱵᱟᱨᱯᱮ ᱫᱤᱱ ᱯᱚᱨᱮ ᱠᱷᱟᱱ ᱜᱮᱞᱮ ᱪᱟᱵᱟᱭᱟ ᱾
ᱠᱟᱹᱢᱤᱱ ᱠᱚᱯᱮ ᱞᱟᱜᱟᱣ ᱟᱠᱟᱜ ᱠᱚᱣᱟ?
ᱦᱳᱭ ᱠᱟᱹᱢᱤᱱ ᱟᱛᱮᱜ ᱜᱮ ᱨᱚᱦᱚᱭ ᱦᱩᱭᱩᱜ ᱠᱟᱱᱟ ᱚᱲᱟᱜ ᱨᱮᱫᱚ ᱦᱚᱲ ᱦᱚᱸ ᱛᱚ ᱵᱤᱥᱤ ᱵᱟᱹᱱᱩᱜ ᱞᱮᱭᱟ ᱮᱠᱞᱟ ᱛᱮᱫᱚ ᱵᱟᱝ ᱜᱟᱱᱚᱜᱼᱟ ᱾
ᱚ ᱚᱠᱚᱭ ᱠᱚ ᱢᱮᱱᱟᱜ ᱯᱮᱭᱟ ᱚᱲᱟᱜ ᱨᱮ ᱛᱟᱦᱚᱞᱮ?
ᱚᱲᱟᱜ ᱨᱮ ᱢᱮᱱᱟᱜ ᱞᱮᱭᱟ ᱯᱩᱱ, ᱢᱚᱬᱮ ᱦᱚᱲ ᱢᱮᱱᱟᱜ ᱞᱮᱭᱟ ᱵᱟᱵᱟ ᱫᱤᱫᱤ ᱢᱟᱢᱟᱭᱩ ᱟᱨ ᱤᱧ ᱾
ᱦᱳᱭ
ᱱᱤᱱ ᱱᱤᱭᱟᱹ ᱜᱷᱟᱹᱲᱤᱡ ᱫᱚ ᱯᱩᱱ ᱦᱚᱲ ᱜᱮ ᱢᱮᱱᱟᱜ ᱞᱮᱭᱟ ᱾
ᱩᱢᱸ ᱪᱮᱜ ᱠᱚ ᱠᱚ ᱪᱤᱠᱟᱹ ᱵᱟᱲᱟᱭᱮᱫᱟ ᱩᱱᱠᱩ ᱫᱚ?
ᱢᱮᱱᱟᱜ ᱠᱚᱜᱮᱭᱟ ᱚᱲᱟᱜ ᱨᱮᱜᱮ ᱛᱮᱦᱮᱧ ᱫᱚ ᱦᱳᱲᱳ ᱨᱚᱦᱚᱭ ᱦᱳᱭᱳᱜ ᱠᱟᱱᱟ ᱛᱚ ᱤᱧ ᱫᱚ ᱵᱟᱹᱧ ᱪᱟᱞᱟᱣ ᱠᱟᱱᱟ ᱵᱟᱵᱟ ᱫᱚ ᱵᱟᱹᱫᱽ ᱨᱮ ᱵᱟᱹᱫᱽ ᱮ ᱪᱟᱞᱟᱣ ᱠᱟᱱᱟᱭ ᱾
ᱚ
ᱠᱟᱹᱢᱤᱱ ᱞᱟᱜᱟᱣ ᱟᱠᱟᱫ ᱠᱚᱣᱟᱞᱮ ᱟᱫᱚ ᱦᱳᱲᱳ ᱛᱚᱞᱟ ᱠᱚ ᱪᱟᱯᱟᱫ ᱦᱳᱭᱳᱜᱼᱟ ᱾
ᱚ ᱟᱢ ᱫᱚ ᱢᱤᱫ ᱫᱤᱱ ᱦᱚ ᱵᱟᱢ ᱪᱟᱞᱟᱣ ᱠᱟᱱᱟ?
ᱦᱳᱭ ᱪᱟᱞᱟᱣ ᱦᱳᱭ ᱞᱮᱱᱟ ᱛᱮᱦᱮᱧ ᱫᱚ ᱵᱟᱝ ᱪᱟᱞᱟᱣ ᱦᱳᱭ ᱠᱟᱱᱟ ᱾ ᱟᱨ ᱫᱟᱜ ᱪᱮᱜᱠᱟᱭ ᱫᱟᱜ ᱮᱫᱟ ᱟᱯᱮ ᱥᱮᱫ ᱫᱚ?
ᱢᱤᱫ ᱜᱷᱟᱹᱲᱤᱭ ᱥᱤᱛᱩᱝ ᱮᱟᱭ ᱢᱤᱫ ᱜᱷᱟᱹᱲᱤᱭ ᱫᱟᱜ ᱮᱸᱫᱟᱭ ᱾
ᱚ ᱟᱸᱞᱮ ᱥᱮᱫ ᱫᱚ ᱫᱤᱱ ᱜᱮ ᱫᱟᱜ ᱮᱟᱭ ᱠᱟᱹᱴᱤᱡ ᱮ ᱯᱷᱟᱸᱠᱟ ᱮᱫᱟ ᱟᱨᱦᱚᱭ ᱫᱟᱜ ᱮᱫᱟ ᱾
ᱦᱮᱸ ᱛᱮᱦᱮᱧ ᱚᱝᱠᱟᱜᱮ ᱥᱮᱛᱟᱜ ᱮ ᱫᱟᱜ ᱠᱮᱫᱟᱭ ᱟᱨᱦᱚᱸ ᱥᱤᱛᱩᱝ ᱠᱮᱹᱫᱟᱭ᱾ ᱟᱨᱦᱚᱭ ᱫᱟᱜ ᱠᱮᱫᱟᱭ ᱟᱨᱦᱚᱸ ᱱᱤᱛᱚᱜ ᱫᱚ ᱱᱤᱛᱚᱜ ᱫᱚ ᱥᱤᱛᱩᱝ ᱮᱫᱟᱭ ᱠᱟᱴᱤᱡ ᱠᱟᱴᱤᱡ᱾
ᱚ ᱵᱟᱹᱭᱦᱟᱹᱲ ᱠᱚᱨᱮ ᱫᱚ ᱨᱚᱦᱚᱭ ᱦᱚᱸ ᱵᱟᱝ ᱜᱟᱱᱚᱜ ᱠᱟᱱᱟ ᱛᱚ ᱫᱚᱢᱮ ᱫᱟᱜ ᱟᱹᱛᱩᱜ ᱠᱟᱱᱟ᱾
ᱦᱮᱸ ᱟᱫᱚ ᱟᱞᱮ ᱫᱚ ᱵᱟᱹᱞᱤ ᱦᱟᱥᱟ ᱛᱚ ᱨᱚᱦᱚᱭ ᱫᱚ ᱜᱟᱱᱚᱜ ᱠᱟᱱᱟ ᱦᱟᱞᱠᱟ᱾
ᱦᱮᱸ ᱟᱨ ᱩᱫ ᱠᱚᱫᱚᱹ ᱡᱟᱱᱟᱢᱚᱹᱜ ᱠᱟᱱᱟ ᱥᱮ ᱵᱟᱝ ᱟᱸᱯᱮ ᱥᱮᱫ ᱫᱚ ᱾
ᱩᱦᱩᱫ ᱟᱸ ᱟᱫᱚ ᱱᱚᱰᱮ ᱫᱚ ᱵᱟᱡᱟᱨ ᱫᱤᱥᱚᱢ ᱛᱚ ᱟᱫᱚ ᱵᱤᱨ ᱥᱮ ᱫᱚ ᱪᱟᱞᱟᱣ ᱵᱟᱝ ᱦᱩᱭ ᱟᱠᱟᱱᱟ ᱾
ᱚ ᱵᱤᱨ ᱫᱚ ᱛᱟᱦᱚᱞᱮ ᱥᱟᱺᱜᱤᱧ ᱜᱮᱛᱟ ᱯᱮᱭᱟ?
ᱦᱮᱸ ᱥᱟᱺᱜᱤᱧ ᱜᱮᱭᱟ᱾
ᱚ ᱛᱟᱦᱚᱸᱞᱮ ᱚᱱᱟ ᱵᱟᱞᱤ ᱩᱫ ᱠᱚᱸ
ᱦᱮᱸ ᱵᱟᱹᱞᱤ ᱩᱫ ᱠᱚᱫᱚ ᱢᱤᱫ ᱵᱟᱨ ᱡᱟᱱᱟᱢᱚᱜ ᱠᱟᱱ ᱛᱟᱦᱮᱸᱱᱟ ᱟᱫᱚ ᱟᱜᱩ ᱠᱟᱛᱮᱜ ᱞᱮ ᱩᱛᱩ ᱠᱟᱛᱮ ᱞᱮ ᱡᱚᱢ ᱠᱮᱫᱟ ᱾
ᱚᱸ
ᱟᱸᱯᱮ ᱥᱮᱫ ᱫᱚ?
ᱟᱸᱞᱮ ᱥᱮᱫ ᱫᱚ ᱚᱝᱠᱟ ᱵᱟᱹᱞᱤ ᱦᱚᱸ ᱵᱟᱝ ᱛᱚ ᱟᱸᱞᱮᱥᱮᱫ ᱫᱚ ᱚᱱᱠᱟ ᱡᱟᱴᱟᱝ ᱦᱟᱥᱟ ᱢᱟᱱᱮ ᱵᱟᱹᱞᱤ ᱩᱫ ᱦᱚᱸ ᱵᱟᱝ ᱡᱟᱱᱟᱢᱚᱜ ᱜᱮᱭᱟ ᱾
ᱟᱨ ᱠᱤᱪᱷᱩ ᱜᱟᱱ ᱡᱟᱭᱜᱟᱨᱮ ᱡᱟᱱᱟᱢᱚᱜᱼᱟ, ᱟᱨᱠᱤ ᱚᱱᱟ ᱠᱚᱫᱚ ᱵᱟᱢ ᱧᱟᱢᱟ, ᱦᱟᱞᱟᱝ ᱤᱫᱤᱭᱟᱠᱚ ᱡᱟᱦᱟᱸᱭ ᱜᱮ ᱧᱮᱧᱟᱢ ᱞᱮᱠᱷᱟᱱᱮ ᱟᱫᱚ ᱵᱤᱥᱤ ᱛᱚ ᱵᱟᱝ ᱡᱟᱱᱟᱢᱚᱜᱼᱟ ᱠᱚᱢ ᱜᱮ᱾ ᱟᱨ ᱵᱤᱨ ᱵᱤᱨ ᱩᱫ ᱦᱚᱸ ᱪᱤᱠᱟᱹᱛᱮᱢ ᱪᱟᱞᱟᱜᱼᱟ ᱟᱰᱤ ᱥᱟᱺᱟᱜᱤᱧ ᱜᱮᱭᱟ ᱵᱤᱨ ᱦᱚᱸ᱾
ᱚ ᱟᱯᱮ ᱚᱱᱛᱮ ᱫᱚ ᱦᱟᱛᱤ ᱠᱚ ᱵᱟᱠᱚ ᱪᱟᱞᱟᱣ ᱵᱟᱲᱟᱜ ᱜᱮᱭᱟ?
ᱦᱮᱸ ᱦᱤᱡᱩᱜ ᱜᱮᱭᱟ ᱠᱚ ᱟᱫᱚ ᱱᱤᱭᱟᱹ ᱫᱷᱟᱣ ᱫᱚ ᱵᱟᱠᱚ ᱦᱮᱡ ᱟᱠᱟᱱᱟ ᱛᱚ ᱾
ᱚᱻ ᱾
ᱨᱚᱦᱚᱭ ᱚᱱᱠᱟ ᱯᱚᱨᱮ ᱯᱚᱨᱮ ᱠᱚ ᱦᱤᱡᱩᱜ ᱜᱮᱹᱭᱟ ᱟᱨ ᱦᱟᱱᱮ ᱦᱩᱲᱩ ᱵᱤᱞᱤ ᱥᱢᱚᱭ᱾
ᱦᱮᱸ᱾
ᱟᱨ ᱛᱟᱦᱚᱞᱮ ᱯᱟᱛᱟ ᱠᱚ ᱧᱮᱞ ᱫᱚᱸᱵᱤᱱ ᱪᱟᱞᱟᱜ ᱠᱟᱱᱟ ᱥᱮ ᱵᱟᱝ?
ᱵᱟᱝ ᱜᱮ ᱵᱟᱝ ᱪᱟᱞᱟᱣ ᱦᱩᱭ ᱟᱸᱠᱟᱱᱟ ᱯᱟᱛᱟ ᱠᱚ ᱧᱮᱞ ᱫᱚ᱾ ᱱᱚᱣᱟ ᱫᱟᱜ
ᱛᱟᱦᱚᱸᱞᱮ ᱟᱸᱯᱮ ᱟᱸᱯᱮ ᱥᱩᱨ ᱨᱮ ᱛᱟᱦᱚᱸᱞᱮ ᱯᱟᱛᱟ ᱠᱚᱫᱚᱹ ᱦᱩᱭᱩᱜ ᱜᱮᱹᱭᱟ ᱥᱮ ᱵᱟᱝ?
ᱦᱩᱭᱩᱜ ᱜᱮᱹᱭᱟ ᱪᱮᱫᱟᱜ ᱵᱟᱝ᱾
ᱚ᱾
ᱟᱸᱫᱚ ᱫᱟᱜ ᱮᱫᱟᱭ ᱛᱚ ᱪᱟᱞᱟᱣ ᱵᱟᱝ ᱦᱩᱭ ᱠᱟᱱᱟᱹ ᱦᱚᱲᱢᱚ ᱵᱮᱥ ᱵᱟᱹᱱᱩᱜ ᱟᱸᱠᱟᱫᱟ᱾
ᱚ᱾ ᱦᱳᱭ ᱟᱨ ᱟᱨᱠᱤ ᱞᱟᱦᱟᱸᱛᱮ ᱟᱵᱤᱱ ᱵᱟᱲᱟ ᱠᱟᱫᱟ᱾
ᱦᱮᱸ ᱞᱟᱦᱟᱸᱛᱮ ᱧᱮᱞ ᱦᱩᱭ ᱟᱸᱠᱟᱱᱟ ᱢᱤᱫ ᱥᱮᱨᱢᱟ ᱵᱟᱨ ᱥᱮᱨᱢᱟ ᱪᱟᱞᱟᱣ ᱦᱩᱭᱞᱮᱱᱟ᱾ ᱟ ᱵᱩᱨᱩ ᱯᱟᱛᱟ ᱧᱮᱞ᱾
ᱚ᱾ ᱟᱨ ᱟᱸᱵᱚ ᱥᱟᱱᱛᱟᱲ ᱠᱚᱣᱟ-ᱜ ᱢᱟᱹᱱᱮ ᱪᱮᱫ ᱪᱮᱫ ᱠᱚᱠᱚᱸ ᱟᱹᱜᱩᱭ ᱜᱮᱭᱟ? ᱚᱱᱟ ᱯᱟᱛᱟᱨ ᱨᱮ᱾
ᱯᱟᱹᱧᱪᱤ ᱥᱟᱹᱲᱤ ᱠᱚ ᱛᱟᱨᱯᱚᱨᱮ ᱛᱤᱨᱭᱳ ᱠᱚ ᱵᱟᱱᱟᱢ ᱠᱚᱸ᱾ ᱜᱷᱩᱱᱤ ᱠᱚ ᱴ, ᱠᱟᱱᱴᱷᱟᱲ ᱵᱤᱞᱤ ᱠᱚᱸ᱾ ᱢᱟᱱᱮ ᱥᱟᱱᱟᱢᱟ-ᱜ ᱜᱮ ᱧᱟᱢᱚᱜᱼᱟ᱾
ᱚ ᱦᱮᱸ ᱴᱷᱤᱠ ᱜᱮᱸᱵᱤᱱ ᱞᱟᱹᱭ ᱠᱟᱫᱟ ᱴᱷᱤᱠ ᱜᱮ᱾
ᱱᱤᱛᱚᱜ ᱫᱚ ᱛᱟᱦᱞᱮ ᱡᱚᱢ ᱵᱟᱲᱟ ᱠᱚ ᱛᱤᱹᱨᱮ?
ᱦᱮᱸ᱾ ᱡᱚᱢ ᱠᱚᱫᱚ ᱱᱤᱛᱚᱜ ᱫᱚ ᱟᱫᱚ ᱵᱟᱝ ᱡᱚᱢ ᱦᱩᱭᱩᱜ-ᱟ ᱯᱚᱨᱮᱛᱮ᱾
ᱠᱟᱹᱴᱤᱡ ᱢᱟᱲᱟᱝ ᱜᱮ ᱡᱚᱢ ᱦᱩᱭ ᱠᱟᱱᱟ ᱛᱚ᱾
ᱳ᱾
ᱟᱢ ᱫᱚᱢ ᱡᱚᱢ ᱵᱟᱲᱟ ᱠᱮᱫᱟ?
ᱦᱮᱸ ᱟᱣᱨᱤ ᱥᱮᱛᱟᱜ ᱵᱮᱲᱟ ᱨᱩᱴᱤ ᱠᱚ ᱡᱚᱢ ᱦᱩᱭ ᱠᱟᱱᱟ᱾ ᱮᱸ ᱠᱤᱪᱷᱩ ᱠᱚ ᱡᱚᱢ ᱦᱩᱭ ᱠᱟᱱᱟ᱾ ᱫᱟᱠᱟ ᱫᱚ ᱵᱟᱝ ᱡᱚᱢ ᱦᱩ ᱠᱟᱱᱟ᱾ ᱱᱤᱛᱚᱜ ᱛᱤᱠᱤᱱ ᱵᱮᱲᱟ ᱡᱚᱢ ᱦᱩᱭᱩᱜ-ᱟ᱾
ᱚ ᱟᱨ ᱛᱟᱦᱚᱞᱮ ᱟᱯ ᱟᱯᱮ ᱥᱮᱫ ᱫᱚ ᱵᱟᱦᱟ ᱢᱟᱜᱽ ᱢᱚᱬᱮ ᱠᱚᱯᱮ ᱢᱟᱱᱟᱣ ᱜᱮᱭᱟ?
ᱦᱮᱸ ᱢᱟᱱᱟᱣ ᱜᱮᱭᱟᱞᱮ᱾
ᱚ᱾
ᱦᱩᱸ ᱦᱩᱸ᱾
ᱟᱨ ᱛᱟᱦᱚᱭ ᱫᱟᱸᱥᱟᱭ ᱠᱚ ᱠᱟᱨᱟᱢ ᱠᱚ
ᱦᱮᱸ ᱡᱷᱚᱛᱚ ᱜᱮᱠᱚ ᱢᱟᱱᱟᱣ ᱜᱮᱭᱟ᱾
ᱚ᱾
ᱦᱮᱸ ᱟᱯᱮ ᱥᱮᱫ ᱫᱚ ᱛᱟᱦᱚᱞᱮ?
ᱦᱮᱸ ᱟᱞᱮ ᱥᱮᱜ ᱦᱚᱸ ᱢᱟᱱᱟᱣ ᱜᱮᱭᱟᱞᱮ ᱫᱟᱸᱥᱟᱭ ᱦᱚᱸ ᱛᱟᱯᱚᱨ ᱵᱟᱦᱟ ᱢᱟᱜᱽ ᱢᱚᱬᱮ ᱦᱚᱸ ᱦᱩᱭᱩᱜ ᱜᱮᱭᱟ᱾ ᱟᱫᱚ ᱠᱟᱨᱟᱢ ᱫᱚ ᱵᱟᱝ ᱦᱩᱭᱳ ᱠᱟᱱᱟ ᱱᱚᱸᱰᱮ ᱫᱚ ᱟᱨ ᱧᱮᱞ ᱦᱚᱸ ᱵᱟᱹᱧ ᱧᱮᱞ ᱟᱠᱟᱫᱟ᱾ ᱢᱟᱱᱮ ᱵᱟᱨᱭᱟ ᱰᱤ ᱛᱟᱞᱮ ᱟᱫᱚ ᱦᱟᱱᱟᱴᱟᱜ ᱰᱤ ᱨᱮᱫᱚ ᱦᱩᱭᱩᱜ ᱜᱮᱭᱟ᱾ ᱟᱨ ᱱᱚᱰᱮ ᱫᱚ ᱵᱟᱠᱚ ᱢᱟᱱᱟᱣ ᱵᱟᱲᱟ ᱟᱠᱟᱫᱟ ᱛᱚ᱾
ᱚᱸ ᱱᱤᱭᱟᱹ ᱫᱷᱟᱣ ᱟᱞᱮ ᱠᱚ ᱢᱟᱱᱟᱣ ᱛᱟᱞᱮ ᱞᱟᱹᱜᱤᱫ-ᱟ, ᱢᱟᱱᱟᱣ ᱟᱞᱮ᱾
ᱚ ᱢᱟᱱᱮ ᱟᱯᱮ ᱜᱮᱯᱮ ᱵᱚᱸᱜᱟᱜ-ᱟ?
ᱦᱳᱭ ᱟᱞᱮ ᱵᱚᱝᱥᱚ ᱨᱮ ᱛᱤᱱᱟᱹᱜ ᱜᱟᱱ ᱦᱚᱲ ᱢᱮᱱᱟᱜ ᱞᱮᱭᱟ ᱥᱟᱱᱟᱢ ᱦᱚᱲ᱾
ᱚ ᱟᱸ ᱛᱟᱦᱟ ᱠᱟᱨᱟᱢ ᱨᱮᱫᱚ ᱟᱞᱮ ᱫᱚ ᱵᱟᱝ ᱟᱞᱮ ᱫᱚ ᱱᱚᱜ-ᱚᱭ ᱛᱚ ᱱᱩᱱᱟᱹᱜ ᱫᱤᱱ ᱠᱟᱴᱤᱡ ᱠᱷᱚᱱᱟᱜ ᱜᱮ ᱵᱟᱞᱤᱧ ᱟᱸᱡᱚᱢ ᱠᱟᱫᱟ ᱵᱟᱝ ᱦᱩᱭᱩᱜ ᱜᱮᱭᱟ ᱠᱟᱨᱟᱢ ᱵᱚᱸᱜᱟ ᱫᱚ᱾
ᱟ ᱛᱟᱦᱞᱮ ᱠᱟᱨᱟᱢ ᱡᱚᱠᱷᱚᱢ ᱦᱳᱭᱳᱜ ᱜᱮᱭᱟ ᱡᱩᱫᱤ ᱟ ᱛᱟᱦᱞᱮ ᱵᱤᱱ ᱵᱟᱲᱟᱭ ᱜᱮᱭᱟᱢ ᱛᱟᱦᱞᱮ ᱪᱮᱜ ᱠᱟ ᱠᱚ ᱢᱟᱱᱟᱣ ᱜᱮᱭᱟ?
ᱵᱟᱝ ᱢᱤᱫ ᱫᱷᱟᱣ ᱦᱚᱸ ᱵᱟᱝ ᱧᱮᱞ ᱦᱩᱭ ᱠᱟᱱᱟ ᱱᱤᱭᱟᱹᱜᱮ ᱯᱩᱭᱞᱳ ᱵᱟᱨ᱾
ᱚ ᱱᱚᱣᱟ ᱜᱮ ᱯᱟᱹᱭᱞᱟᱹ?
ᱦᱳᱭ
ᱚ
ᱟᱨ
ᱦᱩᱸ
ᱟᱢ ᱪᱮᱜ ᱠᱚ ᱞᱟᱹᱭᱟ ᱵᱟᱦᱟ ᱩᱸᱢ ᱪᱮᱜᱠᱟ ᱠᱚ ᱢᱟᱱᱟᱣᱟ ᱵᱤᱱ ᱵᱟᱲᱟᱭᱟᱢ ᱠᱟᱹᱴᱤᱡ ᱞᱟᱹᱭ ᱞᱮᱠᱷᱟᱱᱮᱢ?
ᱵᱟᱦᱚᱢ ᱵᱟᱲᱟᱭᱟᱹᱧ᱾ ᱵᱟᱲᱟᱭ ᱵᱚᱞᱛᱮ ᱦᱟᱵᱽᱲᱟ ᱦᱟᱞᱠᱟ ᱦᱟᱞᱠᱟᱧ ᱵᱟᱲᱟᱭᱟ᱾ ᱟᱨ ᱯᱩᱭᱞᱟᱹ ᱩᱢ ᱢᱟᱦᱟ ᱦᱤᱞᱳᱜ ᱫᱚ ᱡᱟᱦᱮᱨ ᱠᱚᱠᱚ ᱥᱟᱯᱷᱟᱭᱟ᱾
ᱦᱮᱸ
ᱩᱸ ᱵᱚᱸᱜᱟ ᱠᱚᱠᱚ ᱤᱭᱟᱹ ᱠᱚᱣᱟ ᱛᱩᱯᱩ ᱥᱟᱯᱷᱟ ᱠᱚᱣᱟ ᱠᱚ᱾ ᱟᱨᱚ ᱮᱢᱟᱱ ᱛᱮᱱᱟᱜ ᱠᱚ ᱡᱟᱦᱮᱨ ᱠᱚᱠᱚ ᱥᱟᱡᱟᱣᱟ ᱫᱟᱨᱮ ᱠᱚᱠᱚ ᱵᱤᱫᱟ ᱥᱟᱨᱡᱚᱢ ᱫᱟᱨᱮ ᱠᱚ ᱟᱨ ᱫᱚᱥᱟᱨ ᱦᱤᱞᱳᱜ ᱫᱚ ᱩᱱᱤᱼᱼ ᱦᱮᱸ
ᱦᱳᱭ ᱟᱨ ᱥᱟᱹᱨᱫᱤ ᱢᱟᱦᱟ ᱦᱤᱞᱳᱜ ᱫᱚ ᱪᱮᱫ ᱞᱮᱠᱟ ᱚᱱᱟ ᱡᱟᱦᱮᱨ ᱛᱷᱟᱱ ᱨᱮ ᱵᱚᱸᱜᱟ ᱦᱩᱭᱩᱜ ᱜᱮᱭᱟ? ᱚᱱᱠᱟᱜᱮ
ᱦᱮᱸ ᱚᱱᱠᱟᱜᱮ ᱵᱚᱸᱜᱟ ᱦᱩᱭᱩᱜᱼᱟ ᱥᱳᱲᱮᱭᱟᱠᱚ ᱾ ᱟᱞᱮ ᱡᱚᱛᱚ ᱦᱚᱲ ᱥᱳᱲᱮ ᱡᱚᱢ ᱞᱮ ᱪᱟᱞᱟᱜᱼᱟ ᱡᱚᱢ ᱟᱞᱮ ᱛᱟᱨᱯᱚᱨᱮ ᱦᱤᱡᱩᱜ ᱟᱭ ᱱᱟᱭᱠᱮ ᱠᱚ ᱟᱹᱜᱩᱭᱭᱟ
ᱚᱱ
ᱦᱮᱸ ᱡᱟᱸᱜᱟ ᱞᱮ ᱟᱨᱩᱵᱮᱭᱟ ᱛᱟᱨᱯᱚᱨᱮ ᱠᱷᱟᱱᱜᱮ ᱫᱟᱜ ᱫᱩᱞ ᱮᱦᱚᱵᱚᱜᱼᱟ ᱾
ᱚᱼᱼ
ᱦᱚᱸ ᱜᱚᱲᱚᱢ ᱵᱩᱰᱷᱤ ᱠᱚ ᱜᱚᱲᱚᱢ ᱦᱟᱲᱟᱢ ᱠᱚᱼᱼ
ᱚᱞᱼᱼ ᱟᱪᱪᱷᱟ ᱟᱯᱮ ᱥᱮᱫ ᱫᱚ ᱵᱟᱦᱟ ᱢᱟᱜ ᱢᱚᱬᱮ ᱢᱟᱱᱮ ᱢᱤᱫ ᱨᱚᱠᱚᱢ ᱜᱮ ᱦᱩᱭᱩᱜ ᱜᱮᱭᱟ ᱥᱮᱼᱼ ᱟᱸ ᱠᱚᱛᱮᱠ ᱡᱟᱭᱜᱟ ᱠᱚᱨᱮ ᱛᱚ ᱟᱸᱡᱚᱢ ᱦᱩᱭ ᱠᱟᱱᱟ ᱡᱮ ᱵᱟᱦᱟ ᱫᱚ ᱠᱟᱹᱴᱤᱡᱼᱼ ᱢᱟᱱᱮ ᱵᱤᱥᱤ ᱡᱟᱠ ᱡᱚᱢᱚᱠ ᱥᱟᱹᱦᱤᱡ ᱫᱚ ᱵᱟᱝ ᱦᱩᱭᱩᱜ ᱜᱮᱭᱟ ᱾
ᱦᱩᱸ ᱦᱮᱸ ᱟᱞᱮ ᱴᱷᱮ ᱫᱚ ᱚᱱᱟᱼᱼ ᱵᱟᱦᱟᱸ ᱫᱚ ᱮᱠᱟᱞ ᱜᱮ ᱡᱟᱸᱠ ᱡᱚᱢᱚᱠ ᱵᱟᱝ ᱦᱩᱭᱩᱜ ᱜᱮᱭᱟ ᱠᱷᱟᱹᱞᱤ ᱚᱱᱟ ᱵᱚᱸᱜᱟ ᱴᱩᱠᱩ ᱦᱩᱭᱩᱜᱼᱟ ᱾ ᱢᱟᱜ ᱢᱚᱬᱮ ᱨᱮᱫᱚ ᱵᱮᱥᱤ ᱧᱚᱜ ᱜᱮ ᱡᱟᱠ ᱡᱚᱢᱚᱠ ᱦᱩᱭᱩᱜᱼᱟ ᱵᱟᱥᱠᱮ ᱦᱟᱹᱵᱤᱡ ᱾
ᱚ ᱟᱞ ᱥᱮᱫ ᱫᱚ ᱩᱸ ᱢᱟᱱᱮ ᱵᱟᱦᱟ ᱢᱟᱜ ᱢᱚᱬᱮ ᱫᱚᱼᱼ ᱢᱤᱫ ᱞᱮᱠᱟᱜᱮ ᱟᱫᱚᱼᱼ ᱢᱟᱜᱢᱚᱬᱮ ᱨᱮᱫᱚ ᱵᱤᱥᱤ ᱫᱟᱲᱮ ᱠᱚᱠᱚ ᱵᱚᱸᱜᱟ ᱠᱚᱣᱟ ᱟᱨᱼᱼ ᱵᱟᱦᱟ ᱨᱮᱫᱚ ᱠᱚᱢ ᱵᱟᱠᱷᱟᱱ ᱢᱤᱫᱜᱮ ᱦᱩᱭᱩᱜ ᱜᱮᱭᱟ ᱾
ᱚ ᱢᱟᱱᱮ ᱮᱱᱮᱡ ᱠᱚᱫᱚ ᱡᱷᱚᱛᱚ ᱢᱤᱫ ᱜᱮ?
ᱦᱮᱸ ᱟᱫᱚ ᱱᱚᱣᱟ ᱜᱮ ᱛᱚᱯᱷᱟᱛ ᱫᱚ ᱵᱟᱦᱟ ᱨᱮᱫᱚ ᱯᱮᱲᱟ ᱠᱚ ᱵᱟᱝ ᱱᱮᱼᱼ ᱱᱮᱣᱛᱟ ᱦᱩᱭᱩᱜᱼᱟ ᱟᱨ ᱢᱟᱜ ᱢᱚᱬᱮ ᱨᱮᱫᱚ ᱱᱮᱣᱛᱟ ᱦᱩᱭᱩᱜᱼᱟ ᱯᱮᱲᱟ ᱠᱚ ᱾
ᱚ᱾
ᱵᱟᱠᱷᱟᱱ ᱵᱚᱸᱜᱟ ᱫᱚ ᱤᱱᱠᱟᱹ ᱜᱮ ᱦᱩᱭᱩᱜ ᱜᱮᱭᱟ ᱮᱠᱤ ᱜᱮ ᱾ ᱱᱚᱣᱟ ᱦᱚᱸ ᱯᱮ ᱱᱚᱣᱟ ᱦᱚᱸ ᱯᱮ ᱫᱤᱱ ᱟᱨ ᱦᱟᱱᱟ ᱦᱚᱸ᱾ ᱵᱟᱦᱟ ᱦᱚᱸ ᱯᱮ ᱫᱤᱱ ᱾
ᱩᱸ᱾ ᱛᱟᱦᱞᱮ ᱡᱚᱠᱷᱚᱱ ᱡᱟᱦᱮᱨ ᱯᱮ ᱪᱟᱞᱟᱜᱼᱟ ᱛᱚᱠᱷᱚᱱ ᱫᱚ ᱚᱠᱟ ᱞᱮᱠᱟᱱ ᱥᱟᱹᱲᱤ ᱯᱮ ᱦᱚᱨᱚᱜ ᱤᱫᱤᱭᱟ ᱯᱟᱹᱧᱪᱤ ᱥᱟᱹᱲᱤ ᱥᱮ ᱟᱞᱛᱟ ᱯᱟᱹᱲ?
ᱟᱞᱮ ᱫᱚ ᱵᱚᱸᱜᱟ ᱥᱩᱢᱚᱭ ᱫᱚᱼᱼ ᱥᱟᱹᱨᱫᱤ ᱢᱟᱦᱟ ᱦᱤᱞᱳᱜ ᱵᱚᱸᱜᱟ ᱥᱚᱢᱚᱭ ᱫᱚ ᱟᱞᱮ ᱫᱚ ᱟᱞᱛᱟ ᱯᱟᱹᱲ ᱜᱮᱞᱮ ᱵᱟᱹᱫᱮ ᱜᱮᱭᱟ ᱟᱨ ᱚᱱᱮᱼᱼ ᱥᱤᱜᱟᱹᱲ ᱵᱮᱲᱟ ᱫᱚᱼᱼ ᱵᱚᱨᱚᱱ ᱯᱟᱹᱧᱪᱤ ᱚᱠᱚᱭ ᱪᱮᱫ ᱠᱟ ᱠᱚ ᱵᱟᱸᱫᱮ ᱫᱟᱲᱮᱭᱟᱜᱼᱟ ᱚᱱᱠᱟ ᱜᱮ ᱾
ᱦᱳᱭ ᱦᱩᱸ ᱫᱚᱢᱮ ᱨᱟᱹᱥᱠᱟᱹ ᱨᱚᱢᱚᱡᱽ ᱛᱮᱜᱮ ᱯᱮ ᱯᱟᱨᱚᱢᱟ ᱟᱨᱼᱼ
ᱦᱮᱸ ᱢᱟᱜ ᱢᱚᱬᱮ ᱨᱮ ᱪᱮᱫ ᱞᱮᱠᱟ ᱨᱟᱹᱥᱠᱟᱹ ᱨᱚᱢᱚᱡᱽ ᱛᱮᱞᱮ ᱯᱟᱨᱚᱢᱟ ᱵᱟᱦᱟ ᱨᱮᱦᱚᱸ ᱚᱱᱠᱟᱜᱮ ᱾ ᱟᱯᱮ ᱥᱮᱫ ᱫᱚ ᱛᱟᱦᱚᱞᱮ ᱵᱟᱦᱟ ᱨᱮᱫᱚ ᱚᱱᱠᱟ ᱡᱟᱠ ᱡᱚᱢᱚᱠ ᱥᱟᱺᱦᱤᱡ ᱫᱚ ᱵᱟᱝ ᱦᱩᱭᱩᱜ ᱜᱮᱭᱟ?
ᱵᱟᱝ ᱦᱩᱭᱩᱜ ᱜᱮ ᱡᱟᱠ ᱡᱚᱢᱚᱠ ᱡᱟᱠ ᱡᱚᱢᱚᱠ ᱥᱟᱹᱦᱤᱡ ᱫᱚ ᱾
ᱟᱨ ᱥᱩᱫᱷᱩ ᱢᱟᱱᱮ ᱵᱚᱸᱜᱟ ᱫᱚ ᱦᱩᱭᱩᱜ ᱜᱮᱭᱟ ᱵᱚᱸᱜᱟ ᱛᱮᱫ᱾
ᱵᱚᱸᱜᱟ ᱮᱫ ᱪᱮᱫ ᱪᱮᱫ ᱮᱢ ᱞᱟᱹᱭ ᱠᱮᱫᱟ?
ᱟᱨ ᱞᱟᱹᱭᱫᱟᱹᱧ ᱡᱮᱼᱼ ᱢᱟᱱᱮ ᱥᱩᱫᱷᱩ ᱵᱚᱸᱜᱟ ᱜᱮᱯᱮ ᱵᱚᱸᱜᱟᱭ ᱜᱮᱭᱟ ᱚᱱᱠᱟ ᱡᱟᱠ ᱡᱚᱢᱚᱠ ᱥᱟᱹᱦᱤᱡ ᱫᱚ ᱵᱟᱝ ᱦᱩᱭᱩᱜ ᱜᱮᱭᱟ? ᱵᱟᱦᱟ ᱨᱮ᱾
ᱦᱚᱸ ᱥᱩᱫᱩ ᱵᱚᱸᱜᱟ ᱜᱮ ᱦᱩᱭᱩᱜᱼᱟ ᱡᱟᱠ ᱡᱚᱢᱚᱠ ᱫᱚ ᱵᱟᱝ ᱦᱩᱭᱩᱜᱼᱟ ᱚᱱᱮᱼᱼ ᱠᱷᱟᱹᱞᱤ ᱫᱟᱜ ᱫᱩᱞ ᱴᱩᱠᱩ ᱦᱩᱭᱩᱜᱼᱟ᱾
ᱚᱱᱟ ᱜᱮ᱾
ᱦᱮᱞᱳ᱾
ᱦᱮᱸ᱾
ᱦᱮᱸ ᱦᱮᱸ᱾
ᱚᱲᱟᱜ ᱨᱮᱫᱚ ᱱᱤᱛᱚᱜ ᱫᱚ ᱚᱠᱚᱭ ᱠᱚ ᱢᱮᱱᱟᱜ ᱠᱚ ᱛᱟᱯᱮᱭᱟ?
ᱮ ᱱᱤᱛᱚᱜ ᱫᱚ ᱢᱮᱱᱟᱜ ᱞᱮᱭᱟᱼᱼ ᱩ ᱤᱧ ᱫᱤᱫᱤ ᱢᱮᱱᱟᱭᱟ ᱤᱧ ᱢᱟᱢᱟᱭᱩ ᱢᱮᱱᱟᱭᱟ᱾
ᱚ᱾
ᱟᱯᱮ ᱚᱲᱟᱜ ᱨᱮᱫᱚ ᱚᱠᱚᱭ ᱠᱚ ᱢᱮᱱᱟᱜ ᱠᱚᱣᱟ ᱛᱟᱦᱚᱞᱮ?
ᱟᱞᱮ ᱚᱲᱟᱜ ᱨᱮᱫᱚ ᱢᱟ, ᱵᱟᱵᱟ, ᱫᱟᱫᱟ, ᱵᱟᱹᱦᱩ᱾ ᱟᱨ ᱵᱷᱟᱭ ᱯᱳ ᱛᱟᱠᱤᱱ ᱵᱟᱨᱭᱟ᱾
ᱚ ᱟᱯᱮ ᱫᱚ ᱛᱟᱦᱚᱞᱮ ᱥᱟᱸᱜᱮ ᱜᱮᱭᱟᱯᱮ᱾
ᱦᱮᱸ ᱥᱟᱸᱜᱮ ᱜᱮᱭᱟᱞᱮ ᱟᱞᱮ ᱫᱚ᱾
ᱚ᱾
ᱟᱨ ᱵᱩᱱᱩ ᱢᱮᱱᱟᱭᱟ ᱦᱩᱰᱤᱧᱤᱡ᱾
ᱚ᱾ ᱛᱟᱦᱚᱞᱮ ᱫᱟᱸᱥᱟᱭ, ᱫᱟᱸᱥᱟᱭ ᱠᱚᱫᱚ ᱯᱮ ᱢᱟᱱᱟᱣ ᱜᱮᱭᱟ ᱥᱮ ᱵᱟᱝ ᱚᱱᱛᱮ ᱫᱚ?
ᱫᱟᱸᱥᱟᱭ ᱦᱮᱸ ᱢᱟᱱᱟᱣ ᱦᱩᱭᱩᱜ